ᱦᱮᱸ ᱜᱚᱝᱠᱮ, ᱟᱸᱡᱚᱢ ᱧᱟᱢ ᱫᱟᱹᱞᱤᱧ ᱾ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟᱝ?
ᱦᱮᱸ ᱜᱚᱝᱠᱮ, ᱟᱹᱰᱤ ᱱᱟᱯᱟᱭ ᱯᱩᱥᱴᱟᱹ ᱥᱟᱺᱦᱤᱡ ᱟᱸᱡᱚᱢᱚᱜ ᱠᱟᱱᱟ ᱾ ᱟᱫᱚ ᱜᱚᱝᱠᱮ, ᱢᱟᱱᱮ ᱡᱟᱦᱟᱸ ᱛᱤᱱᱟᱹᱜ ᱞᱟᱝ ᱜᱟ ᱜᱟᱯᱟᱞᱢᱟᱨᱟᱣ ᱠᱮᱫᱟ ᱦᱸᱮ ᱚᱱᱟ ᱛᱟᱭᱚᱢ ᱠᱷᱚᱱᱟᱜ ᱞᱟᱝ ᱦᱟᱛᱟᱲ ᱤᱫᱤ ᱞᱮᱠᱷᱟᱱ ᱱᱟᱯᱟᱭᱚᱜᱼᱟ ᱾ ᱥᱮ ᱵᱟᱝ?
ᱦᱮᱸ ᱜᱚᱝᱠᱮ
ᱞᱟᱹᱭ ᱫᱟᱞᱤᱧ ᱡᱟᱦᱟᱸ ᱛᱤᱱᱟᱹᱜ ᱞᱟᱝ ᱞᱟᱹᱭᱫᱟᱞᱤᱧ ᱡᱟᱦᱟᱸ ᱛᱤᱱᱟᱹᱜ ᱞᱟᱝ ᱜᱟᱞᱢᱟᱨᱟᱣ ᱠᱮᱫᱟ ᱚᱱᱟᱠᱷᱚᱱ ᱯᱚᱨᱮ ᱞᱟᱝ ᱞᱮᱛᱟᱲ ᱤᱫᱤ ᱞᱮᱠᱷᱟᱱ ᱱᱟᱯᱟᱭᱚᱜᱼᱟ ᱵᱟᱝ ᱾
ᱦᱮᱸ ᱦᱮᱸ ᱜᱚᱝᱠᱮ ᱚᱱᱟ ᱠᱷᱚᱱ ᱨᱚᱲ ᱫᱤᱱ ᱜᱮ ᱦᱮᱸ ᱜᱚᱝᱠᱮ ᱚᱱᱟ ᱠᱚ ᱨᱚᱲ ᱤᱫᱤ ᱞᱮᱠᱷᱟᱱ ᱜᱮ ᱱᱟᱯᱟᱭᱚᱜᱼᱟ ᱾ ᱜᱚᱝᱠᱮ ᱟᱯ ᱥᱮᱫ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱜᱚᱝᱠᱮ᱾
ᱫᱟᱜ ᱡᱟᱹᱲᱤ ᱫᱚ ᱦᱩᱭᱩᱜ ᱠᱟᱱᱟ ᱜᱚᱢᱠᱮ, ᱫᱚᱢᱮ ᱜᱮ ᱦᱩᱭᱩᱜ ᱠᱟᱱᱟ ᱾ ᱦᱩᱭᱩᱜ ᱠᱟᱱ ᱜᱮᱭᱟ ᱫᱚᱢᱮ ᱜᱮ ᱟᱫᱚ ᱚᱱᱮ ᱛᱚᱞᱤᱧ ᱢᱮᱛᱟ ᱵᱤᱱᱟ ᱦᱟᱸᱜ ᱯᱩᱨᱟᱹ ᱮᱢᱚᱱ ᱦᱟᱸᱜ ᱫᱟᱜ ᱠᱟᱫᱟᱭ ᱯᱩᱨᱟᱹ ᱟᱹᱛᱩ ᱫᱤᱥᱚᱢ ᱠᱚ ᱯᱩᱨᱟᱹ ᱰᱩᱵᱩᱡ ᱪᱟᱵᱟᱜ ᱠᱟᱱ ᱛᱟᱞᱮᱭᱟ ᱾ ᱢᱟᱱᱮ ᱟᱞᱮᱭᱟᱜ ᱜᱚᱱᱴᱷᱮ ᱠᱚᱴᱟ ᱫᱟᱜ ᱦᱮᱡ ᱟᱠᱟᱱᱟ ᱜᱚᱢᱠᱮ ᱚᱱᱠᱟᱭ ᱫᱟᱜ ᱠᱟᱫᱟ ᱾ ᱚᱱᱮ ᱟᱫᱚ ᱜᱚᱢᱠᱮ ᱮᱱᱟ ᱱᱷᱟᱜ ᱟᱹᱞ ᱞᱟᱹᱭᱵᱤᱱ
ᱜᱚᱝᱠᱟ ᱱᱚᱝᱠᱟ ᱠᱷᱮᱛ ᱵᱟᱹᱛ ᱠᱚᱨᱮ ᱠᱟᱴᱠᱚᱢ ᱠᱚ ᱨᱚᱠᱚᱡ ᱠᱚ ᱜᱚᱸᱜᱷᱟ ᱠᱚ ᱧᱟᱢᱚᱜ ᱠᱟᱱᱟ ᱠᱚᱥᱮ ᱵᱟᱝ᱾
ᱦᱮᱸ ᱜᱚᱢᱠᱮ ᱠᱟᱴ ᱠᱷᱮᱛ ᱵᱟᱹᱫᱽ ᱠᱚ ᱪᱟᱞᱟᱣ ᱞᱮᱱᱠᱷᱟᱱ ᱢᱟ ᱠᱟᱴᱠᱚᱢ ᱦᱚᱸ ᱫᱚᱢᱮ ᱠᱚ ᱧᱟᱢᱚᱜᱼᱟ ᱜᱚᱝᱜᱷᱟ ᱠᱚᱫᱚ ᱦᱚᱸ ᱫᱚᱢᱮ ᱠᱚ ᱧᱟᱢᱚᱜᱼᱟ᱾ ᱟᱨ ᱫᱚᱢᱮ ᱜᱮ ᱦᱟᱸᱜ ᱜᱚᱢᱠᱮ ᱫᱚᱢᱮ ᱠᱚ ᱧᱟᱢᱚᱜ ᱠᱟᱱᱟ ᱜᱚᱢᱠᱮ᱾ ᱟᱯᱮ ᱥᱮᱫ ᱜᱮ ᱪᱮᱫᱮ ᱞᱮᱠᱟ?
ᱦᱮᱸ ᱜᱚᱝᱠᱮ ᱟᱞᱮᱮᱥᱮᱫ ᱦᱚᱸ ᱠᱷᱮᱛ ᱵᱮᱫᱽ ᱠᱚᱨᱮ ᱠᱟᱴᱠᱚᱢ ᱜᱚᱸᱜᱟ ᱠᱚ ᱧᱟᱢᱚᱜ ᱜᱮᱭᱟ ᱠᱚ ᱦᱟᱹᱠᱩ ᱠᱚ ᱠᱷᱮᱛ ᱵᱟᱹᱫᱽ ᱠᱚᱨᱮ ᱠᱚ ᱫᱚᱱ ᱵᱟᱲᱟᱭ ᱜᱮᱭᱟ᱾ ᱜᱚᱝᱠᱮ ᱵᱷᱤᱛᱟᱹ ᱢᱟᱜ ᱠᱚᱵᱤᱱ ᱪᱟᱞᱟᱣ ᱵᱟᱲᱟᱭ ᱠᱟᱱᱟ ᱥᱮ ᱵᱟᱝ?
ᱵᱤᱛᱟᱹ ᱢᱟᱜ ᱜᱚᱢᱠᱮ ᱟᱨ ᱟᱞᱚᱵᱤᱱ ᱢᱮᱱᱟ, ᱢᱤᱫ ᱫᱤᱱ ᱞᱤᱧ ᱪᱟᱞᱟᱣ ᱞᱮᱱᱟ ᱮᱢᱚᱱ ᱦᱟᱞᱚᱛ ᱦᱩᱭ ᱠᱟᱱ ᱛᱞᱤᱧ ᱟᱹᱞᱤᱧ ᱫᱚ ᱚᱱᱠᱟ ᱠᱟᱹᱢᱤ ᱠᱚ ᱵᱟᱞᱤᱧ ᱪᱟᱞᱟᱜᱼᱟ᱾ ᱟᱫᱚ ᱦᱟᱸᱜ ᱢᱤᱫ ᱫᱤᱱ ᱱᱚᱝᱠᱟ ᱠᱚ ᱢᱮᱱ ᱟᱠᱟᱫ ᱞᱤᱧᱟ ᱢᱳᱴᱤᱵᱷᱮᱴ ᱛᱮᱞᱤᱧ ᱪᱟᱞᱟᱣ ᱟᱠᱟᱱᱟ ᱤᱱᱥᱴᱟ ᱨᱮ ᱨᱤᱞᱥ ᱞᱤᱧ ᱧᱮᱞ ᱟᱠᱟᱫᱟ᱾ ᱞᱤᱧ ᱢᱳᱴᱤᱵᱷᱮᱴ ᱠᱟᱱᱟ ᱛᱟᱦᱚᱞᱮ ᱪᱟᱞᱟᱜ ᱜᱮ ᱦᱩᱭᱩᱜᱼᱟ ᱾ ᱥᱮᱨᱮᱧ ᱞᱤᱧ ᱪᱟᱹᱞᱩ ᱟᱠᱟᱫᱟ ᱢᱚᱴ ᱢᱳᱴᱤᱵᱷᱮᱴ ᱥᱮᱨᱮᱧ, ᱟᱫᱚ ᱥᱮᱨᱮᱧ ᱦᱟᱸᱜ ᱵᱟᱹᱞᱤᱧ ᱢᱮᱱᱫᱟ ᱾ ᱟᱹᱰᱤ ᱢᱚᱴᱤᱵᱷᱮᱴ ᱥᱮᱨᱮᱧ ᱞᱤᱧ ᱪᱟᱹᱞᱩ ᱟᱠᱟᱫᱟ ᱟᱨ ᱠᱟᱹᱢᱤ ᱞᱤᱧ ᱪᱟᱞᱟᱣ ᱠᱟᱱᱟ ᱵᱷᱤᱛᱟᱹ ᱢᱟᱜ ᱾ ᱪᱟᱞᱟᱣ ᱠᱟᱛᱮ ᱮᱢᱚᱱ ᱡᱟᱞᱟ ᱯᱩᱨᱟᱹ ᱢᱳᱴᱤᱵᱷᱮᱴ ᱛᱮ ᱰᱮᱲ ᱵᱤᱜᱷᱟᱹ ᱦᱟᱥᱟ ᱞᱤᱧ ᱵᱷᱤᱛᱟᱹ ᱞᱤᱧ ᱪᱷᱟᱴᱟᱣ ᱟᱠᱟᱫᱟ᱾ ᱟᱨ ᱯᱚᱨᱮ ᱚᱱᱠᱟ ᱠᱚ ᱢᱮᱱᱟ ᱴᱷᱤᱠ ᱢᱚᱛᱚᱭ ᱜᱤ ᱵᱟᱢ ᱥᱟᱵᱟ ᱛᱤ ᱯᱷᱚᱥᱠᱟᱜᱼᱟ᱾ ᱟᱹᱞᱤᱧ ᱫᱚ ᱯᱩᱨᱟᱹ ᱞᱟᱸᱜᱟ ᱠᱟᱛᱮ ᱦᱮᱢᱚᱱ ᱢᱚᱴ ᱢᱳᱴᱤᱵᱷᱮᱴ ᱛᱮᱜᱮᱞᱤᱧ ᱠᱟᱹᱢᱤᱭᱮᱫᱟ᱾ ᱯᱚᱨᱦᱮ ᱮᱢᱚᱱ ᱛᱤ ᱯᱷᱚᱥᱠᱟᱭᱮᱱ ᱛᱟᱞᱤᱧᱟ ᱟᱫᱚ ᱠᱟᱹᱢᱤ ᱦᱚᱸ ᱵᱟᱞᱤᱧ ᱫᱟᱲᱮᱭᱟᱜ ᱠᱟᱱᱟ᱾
ᱦᱮᱸ ᱜᱚᱝᱠᱮ ᱠᱩᱰᱤ ᱴᱷᱤᱠ ᱦᱚᱸᱛᱚ ᱵᱟᱝ ᱥᱟᱵ ᱞᱮᱠᱷᱟᱱ ᱫᱚ᱾ ᱛᱤ ᱟᱹᱰᱤ ᱞᱚᱜᱚᱱ ᱯᱷᱚᱥᱠᱟᱜ ᱛᱟᱵᱤᱱᱟ ᱜᱚᱝᱠᱮ᱾ ᱠᱩᱰᱤ ᱢ ᱥᱟᱯ ᱡᱩᱫᱤ ᱵᱟᱹᱵᱤᱱ ᱵᱟᱲᱟᱭ ᱠᱷᱟᱱ ᱫᱚ ᱾ ᱠᱩᱰᱤ ᱠᱮᱴᱮᱡ ᱧᱚᱜ ᱥᱟᱵ ᱠᱟᱜ ᱦᱩᱭᱩᱜᱼᱟ᱾ ᱯᱩᱪᱠᱩᱡ ᱯᱩᱪᱩᱡ ᱯᱩᱪᱩᱡ ᱡᱩᱫᱤ ᱵᱤᱱ ᱥᱟᱵᱟ ᱟᱹᱰᱤ ᱮᱴᱟᱜ ᱜᱷᱟᱥᱟᱜᱼᱟ ᱠᱩᱰᱤ ᱥᱟᱵᱛᱮ, ᱟᱫᱚ ᱯᱷᱚᱥᱠᱟᱜ ᱛᱟᱵᱤᱱᱟ ᱦᱟᱞᱠᱟ ᱦᱟᱞᱠᱟ ᱞᱟᱦᱟᱭ ᱛᱟᱵᱚᱱᱢᱟ ᱾ ᱟᱨ ᱜᱚᱝᱠᱮ ᱚᱦᱟᱹ ᱦᱟᱹ ᱚᱦᱟᱹ ᱦᱟᱹ ᱢᱟ ᱵᱟᱝ ᱜᱟᱱᱚᱜᱼᱟ ᱜᱚᱝᱠᱮ᱾ ᱦᱮᱸ ᱞᱟᱹᱭ ᱫᱟᱹᱧ ᱵᱷᱤᱛᱟᱹ ᱦᱚᱸ ᱟᱹᱣᱦᱟᱹ ᱫᱚ ᱢᱟᱜ ᱵᱟᱝ ᱜᱟᱱᱚᱜᱼᱟ ᱜᱚᱝᱠᱮ ᱵᱷᱤᱛᱟᱹ ᱢᱟᱜ ᱵᱟᱲᱟᱭ ᱞᱮᱠᱷᱟᱱ ᱫᱚ ᱟᱹᱰᱤ ᱟᱨᱟᱢ ᱥᱮᱵᱤᱱ ᱢᱟᱜ ᱫᱟᱲᱮᱭᱟᱜᱼᱟ ᱦᱟᱞᱠᱟ ᱦᱟᱞᱠᱟ ᱡᱮ ᱩᱱᱟᱹᱜ ᱡᱳᱨ ᱞᱟᱜᱟᱣ ᱦᱩᱭᱩᱜ ᱛᱟᱵᱮᱱᱟ ᱡᱳᱨ ᱠᱚ ᱵᱟᱝ ᱞᱟᱜᱟᱣ ᱦᱩᱭᱩᱜ ᱛᱟᱵᱤᱱᱟ ᱜᱚᱢᱠᱮ
ᱦᱮᱸ ᱜᱚᱝᱠᱮ ᱢᱟᱱᱮ ᱠᱟᱛᱷᱟ ᱦᱩᱭᱩᱜ ᱠᱟᱱᱟ ᱵᱷᱤᱛᱟᱹ ᱞᱤᱧ ᱪᱷᱟᱴᱟᱣ ᱞᱮᱫᱟ ᱱᱤᱭᱟᱹ ᱠᱟᱨᱚᱱ ᱛᱮ ᱟ ᱥᱮᱫᱤᱱ ᱫᱚ ᱦᱟᱸᱜ ᱡᱮᱫᱤᱱ ᱞᱤᱧ ᱛᱟᱦᱮᱸ ᱠᱟᱱᱟ ᱥᱮᱫᱤᱱ ᱫᱚ ᱦᱟᱸᱜ ᱮ ᱟᱞᱤᱧᱨᱮᱱ ᱡᱟᱦᱟᱸᱭ ᱛᱮᱧᱟᱝ ᱦᱚᱲᱮ ᱦᱩᱭᱩᱜᱼᱟ ᱛᱮᱧᱟᱝ ᱨᱮᱱ ᱟᱡ ᱢᱟᱹᱭ ᱛᱟᱠᱚ ᱠᱚ ᱦᱮᱡ ᱞᱮᱱᱟ ᱜᱚᱝᱠᱮ ᱢᱟᱱᱮ ᱡᱟᱦᱟᱸᱭ ᱥᱟᱹᱜᱟᱹᱭ ᱛᱮᱫᱚ ᱥᱟᱸᱜᱟᱛ ᱥᱮᱜᱟᱹᱭ ᱵᱚᱱ ᱢᱮᱱᱟ ᱟᱫᱚ ᱠᱚ ᱦᱮᱡ ᱞᱮᱱᱟ ᱚᱲᱟᱜ ᱨᱮ ᱟᱫᱚ ᱟᱹᱞᱤᱧ ᱦᱚᱸ ᱦᱟᱸᱜ ᱛᱟᱦᱚᱞᱮ ᱠᱚ ᱤᱫᱤ ᱠᱟᱫ ᱞᱤᱧᱟ ᱟᱨ ᱩᱱᱠᱩ ᱥᱟᱶ ᱟᱫᱚ ᱦᱟᱸᱜ ᱜᱚᱝᱠᱮ ᱢᱳᱴᱤᱵᱷᱮᱴ ᱥᱮᱨᱮᱧ ᱪᱟᱹᱞᱩ ᱟᱨ ᱵᱷᱤᱛᱟᱹᱞᱤᱧ ᱪᱷᱟᱴᱟᱣᱫᱟ ᱟᱫᱚ ᱜᱚᱢᱠᱮ ᱢᱮᱱᱦᱚᱸ ᱵᱟᱞᱤᱧ ᱢᱮᱱ ᱫᱟᱲᱮᱭᱟᱜ ᱠᱟᱱᱟ ᱡᱮᱞᱤᱧ ᱞᱟᱸᱜᱟᱜ ᱠᱟᱱᱟ ᱚᱱᱠᱟᱱᱟᱜ ᱯᱚᱨᱤᱥᱛᱷᱤᱛᱤ ᱜᱚᱝᱠᱮ ᱟᱨ ᱟᱠᱚ ᱦᱟᱸᱜ ᱠᱩᱰᱤ ᱠᱚ ᱥᱟᱵ ᱫᱟ ᱟᱞᱤᱧ ᱞᱤᱧ ᱞᱟᱹᱭᱮᱫᱟ ᱟᱯᱮᱯᱮ ᱥᱟᱵ ᱠᱷᱟᱱ ᱤᱧ ᱛᱟᱦᱚᱞᱮ ᱵᱟᱹᱧ ᱠᱟᱹᱢᱤᱭᱟ ᱛᱟᱦᱞᱮ ᱛᱤᱨᱞᱟᱹ ᱦᱚᱲ ᱛᱚ ᱠᱩᱲᱤ ᱜᱤᱫᱽᱨᱟᱹ ᱫᱚ ᱦᱟᱸᱜ ᱮᱨᱟᱵᱚᱱ ᱢᱮᱛᱟ ᱠᱚᱣᱟ ᱩᱱᱠᱩ ᱥᱩᱫᱷᱩ ᱮᱨ ᱠᱟᱹᱢᱤ ᱨᱮᱵᱚᱱ ᱡᱚᱯᱲᱟᱣ ᱠᱚᱣᱟ ᱠᱩᱲᱤ ᱜᱤᱫᱽᱨᱟᱹ ᱡᱩᱫᱤ ᱠᱩᱰᱤ ᱱᱟᱦᱮᱞ ᱠᱚ ᱥᱟᱵᱟ ᱜᱚᱢᱠᱮ ᱟᱹᱞᱤᱧ ᱫᱚᱟᱸᱜ ᱢᱤᱫᱴᱮᱱ ᱵᱟᱹᱲᱤᱡ ᱢᱮᱫ ᱛᱮᱞᱤᱧ ᱧᱮᱞᱟ ᱢᱟᱱᱮ ᱴᱷᱤᱠ ᱥᱟᱺᱦᱤᱡ ᱵᱟᱹᱞᱤᱧ ᱧᱮᱞᱟ ᱟᱫᱚ ᱚᱱᱟᱛᱮ ᱩᱱᱠᱩ ᱵᱟᱹᱞᱤᱧ ᱠᱟᱹᱢᱤ ᱠᱚᱣᱟ ᱟᱹᱞᱤᱧ ᱦᱚᱸ ᱵᱮᱥᱤ ᱤᱭᱟᱹ ᱜᱮᱭᱟᱞᱤᱧ ᱯᱷᱩᱞᱟᱹᱣ ᱯᱷᱩᱞᱟᱹᱣ ᱞᱤᱧ ᱵᱩᱡᱽ ᱮᱫᱟ ᱫᱩ ᱵᱤᱜᱷᱟᱹ ᱜᱟᱱ ᱵᱷᱤᱛᱟᱹ ᱞᱤᱧ ᱪᱷᱟᱴᱟᱣ ᱠᱮᱫᱟ ᱟᱫᱚ ᱯᱚᱨᱮ ᱞᱤᱧ ᱵᱩᱡ ᱠᱮᱫᱟ ᱚᱱᱠᱟ ᱞᱮᱠᱷᱟᱱ ᱫᱚ ᱵᱟᱝᱜᱮ ᱱᱟᱯᱟᱭ ᱠᱚ ᱦᱟᱞᱠᱟ ᱡᱩᱫᱤ ᱵᱷᱤᱛᱟᱹ ᱞᱤᱧ ᱪᱷᱟᱴᱟᱣ ᱠᱮᱭᱟ ᱤᱱᱟᱹᱠᱷᱟᱱ ᱜᱮ ᱦᱩᱭ ᱠᱚᱜᱼᱟ
ᱦᱮᱸ ᱜᱚᱝᱠᱮ ᱛᱤᱨᱞᱟᱹ ᱦᱚᱯᱚᱱ ᱠᱚᱫᱚ ᱱᱟᱦᱮᱞ ᱥᱟᱵ ᱫᱚ ᱵᱟᱝᱜᱮ ᱜᱟᱱᱚᱜᱼᱟ ᱜᱚᱢᱠᱮ ᱱᱮᱛᱟᱨ ᱫᱚ ᱱᱟᱦᱮᱞ ᱠᱚᱦᱚᱸ ᱵᱟᱝ ᱧᱮᱞᱚᱜ ᱠᱟᱱᱟ ᱱᱮᱛᱟᱨ ᱫᱚ ᱡᱚᱛᱚ ᱜᱟᱹᱰᱤ ᱛᱮᱵᱚᱱ ᱥᱤ ᱦᱚᱪᱚᱭᱮᱫᱟ ᱱᱮᱛᱚᱜ ᱫᱚ ᱟᱞᱮ ᱥᱮᱫ ᱫᱚ ᱱᱟᱦᱮᱞ ᱫᱚ ᱟᱫ ᱪᱟᱵᱟ ᱠᱟᱱᱟ ᱱᱟᱦᱮᱞ ᱛᱮ ᱟᱫᱚ ᱚᱠᱚᱭ ᱦᱚᱸ ᱵᱟᱠᱚ ᱥᱤ ᱵᱟᱲᱟᱭᱮᱫᱟ ᱜᱚᱢᱠᱮ ᱟᱯᱮ ᱥᱮᱫ ᱱᱟᱦᱮᱞ ᱠᱚ ᱧᱮᱞ ᱵᱟᱲᱟᱜ ᱠᱟᱱᱟ ᱥᱮ ᱵᱟᱝ
ᱱᱟᱦᱮᱞ ᱫᱚ ᱧᱮᱞᱚᱜ ᱠᱟᱱᱟ ᱜᱚᱢᱠᱮ ᱢᱮᱱᱠᱷᱟᱱ ᱠᱷᱩᱵ ᱟᱹᱰᱤ ᱜᱟᱱ ᱠᱚᱢ ᱧᱮᱞᱚᱜ ᱠᱟᱱᱟ ᱪᱮᱫᱟᱜ ᱵᱟᱝᱢᱟ ᱱᱮᱛᱟᱨ ᱢᱟ ᱡᱷᱚᱛᱚ ᱵᱚᱱ ᱠᱷᱚᱡᱚᱜᱼᱟ ᱢᱟᱱᱮ ᱠᱚᱢ ᱚᱠᱛᱚ ᱨᱮ ᱠᱟᱹᱢᱤ ᱨᱮᱱᱟᱜ ᱟᱫᱚ ᱦᱟᱸᱜ ᱱᱮᱛᱟᱨ ᱫᱚ ᱜᱚᱝᱠᱮ ᱢᱟᱱᱮ ᱦᱟᱱᱮ ᱪᱮᱫ ᱠᱚ ᱢᱮᱱᱟ ᱜᱚᱢᱠᱮ ᱴᱮᱠᱴᱟᱨ ᱥᱮ ᱪᱮᱫ ᱵᱚᱱ ᱢᱮᱱᱫᱟ ᱴᱮᱠᱴᱟᱨ ᱴᱮᱠᱴᱟᱨ ᱛᱟᱨᱯᱚᱨ ᱦᱟᱱᱮ ᱦᱮᱱ ᱴᱮᱠᱴᱟᱨ ᱚᱱᱟ ᱠᱚᱛᱮᱜᱮ ᱦᱟᱸᱜ ᱠᱟᱹᱢᱤ ᱫᱚ ᱡᱟᱫᱟ ᱦᱩᱭᱩᱜ ᱠᱟᱱᱟ ᱟᱨ ᱱᱟᱦᱮᱞ ᱠᱚᱨᱮᱱᱟᱜ ᱠᱟᱹᱢᱤ ᱫᱚ ᱦᱟᱸᱜ ᱱᱮᱛᱟᱨ ᱫᱚ ᱦᱟᱸᱜ ᱟᱹᱰᱤᱜᱟᱱ ᱚᱠᱛᱚ ᱞᱟᱜᱟᱼᱟᱛᱚ ᱟᱫᱚ ᱚᱱᱟ ᱫᱚ ᱦᱚᱸᱜ ᱦᱟᱯᱮ ᱟᱥ ᱟᱥᱛᱮ ᱛᱮᱫᱤᱚ ᱵᱚᱱᱫᱚ ᱤᱫᱤᱜ ᱠᱟᱱᱟ ᱟᱫ ᱪᱟᱵᱟᱜ ᱠᱟᱱᱟ ᱜᱚᱢᱠᱮ
ᱦᱮᱸ ᱜᱚᱢᱠᱮ ᱱᱟᱦᱮᱞ ᱫᱚ ᱟᱫ ᱪᱟᱵᱟ ᱞᱮᱠᱟ ᱜᱮ
ᱞᱟᱹᱭᱫᱟᱞᱤᱧ ᱦᱳᱭ ᱞᱟᱹᱭ ᱵᱤᱱ
ᱚᱱᱠᱟ ᱟᱯᱮ ᱫᱚ ᱜᱚᱝᱜᱷᱟ ᱠᱚ ᱠᱟᱴᱠᱚᱢ ᱠᱚ ᱯᱮ ᱡᱚᱢ ᱵᱟᱲᱟ ᱠᱚᱜᱮᱭᱟ ᱥᱮ ᱵᱟᱝ
ᱜᱚᱝᱜᱷᱟ ᱛᱚ ᱜᱚᱝᱠᱮ ᱵᱟᱞᱤᱧ ᱧᱮᱞ ᱟᱠᱟᱫ ᱠᱚᱣᱟ ᱛᱚ ᱠᱟᱴᱠᱚᱢ ᱫᱚᱞᱤᱧ ᱡᱚᱢ ᱠᱟᱜ ᱠᱚᱣᱟ ᱜᱚᱢᱠᱮ ᱪᱮᱦᱨᱟ ᱵᱩᱡᱩᱜᱼᱟ ᱠᱟᱴᱠᱚᱢ ᱢᱮᱱᱛᱮ ᱵᱟᱞᱤᱧ ᱵᱩᱡᱽ ᱦᱚᱪᱚ ᱫᱟᱲᱮᱭᱟᱵᱤᱱᱟ ᱜᱚᱢᱠᱮ
ᱜᱚᱢᱠᱮ ᱠᱟᱴᱠᱚᱢ ᱫᱚ ᱟᱹᱞᱤᱧ ᱦᱚᱸᱞᱤᱧ ᱡᱚᱢ ᱠᱟᱜ ᱠᱚᱣᱟ ᱢᱮᱱ ᱵᱟᱝ ᱦᱩᱭᱩᱜ ᱛᱟᱵᱤᱱᱟ ᱜᱚᱢᱠᱮ ᱟᱹᱞᱤᱧ ᱫᱚ ᱵᱩᱡᱷᱟᱹᱣ ᱫᱟᱲᱮᱜ ᱠᱟᱴᱠᱟᱢ ᱨᱮᱱᱟᱜ ᱜᱚᱢᱠᱮ ᱜᱚᱝᱜᱷᱟ ᱫᱚ ᱛᱤᱱᱟᱹᱜ ᱨᱚᱠᱚᱢ ᱟᱛᱮᱫ ᱵᱤᱱ ᱡᱚᱢ ᱠᱟᱜ ᱠᱚᱣᱟ
ᱜᱚᱝᱜᱷᱟ ᱫᱚ ᱧᱮᱞ ᱜᱮ ᱵᱟᱹᱞᱤᱧ ᱧᱮᱞ ᱟᱠᱟᱫ ᱠᱚᱣᱟ ᱜᱚᱢᱠᱮ ᱠᱚᱱᱚ ᱫᱤᱱ ᱧᱮᱞ ᱜᱮ ᱵᱟᱹᱞᱤᱧ ᱧᱮᱞ ᱠᱟᱜ ᱠᱚᱣᱟ
ᱜᱚᱢᱠᱮ ᱞᱟᱹᱭ ᱫᱟᱞᱤᱧ ᱠᱟᱴᱠᱚᱢ ᱛᱤᱱᱟᱹᱜ ᱨᱚᱠᱚᱢ ᱟᱛᱮ ᱵᱤᱱ ᱡᱚᱢ ᱟᱠᱟᱫ ᱠᱚᱣᱟ
ᱚ ᱛᱤᱱᱟᱹᱜ ᱨᱚᱠᱚᱢᱟᱛᱮᱫ ᱟᱹᱞᱤᱧ ᱫᱚ ᱜᱚᱝᱠᱮ ᱢᱤᱫᱴᱮᱱ ᱯᱨᱚᱥᱮᱥ ᱛᱮᱜᱮᱞᱤᱧ ᱡᱚᱢ ᱟᱠᱟᱫ ᱠᱚᱣᱟ ᱦᱟᱱᱮ ᱨᱤᱫ ᱟᱛᱮᱜ ᱵᱟᱠᱚ ᱡᱚᱢ ᱠᱚᱣᱟ ᱜᱚᱢᱠᱮ ᱨᱤᱫ ᱟᱛᱮᱜ ᱥᱟᱥᱟᱝ ᱵᱩᱞᱩᱝ ᱟᱛᱮᱜ ᱚᱱᱟ ᱟᱛᱮᱫ ᱛᱟᱯᱚᱨ ᱨᱟᱯᱟᱜ ᱟᱛᱮᱫ ᱠᱚ ᱡᱚᱢ ᱠᱚᱣᱟ ᱚᱱᱟ ᱵᱟᱨ ᱨᱚᱠᱚᱢ ᱟᱛᱮᱫ ᱜᱮᱞᱤᱧ ᱡᱚᱢ ᱟᱠᱟᱫ ᱠᱚᱣᱟ
ᱜᱚᱢᱠᱮ ᱟᱹᱞᱤᱧ ᱫᱚ ᱨᱤᱫ ᱠᱟᱛᱮᱫ ᱞᱤᱧ ᱡᱚᱢ ᱠᱟᱜ ᱜᱚᱢᱠᱮ ᱟᱨ ᱨᱤᱫ ᱠᱟᱛᱮ ᱜᱮ ᱫᱚᱢᱮ ᱥᱤᱵᱤᱞ ᱜᱮᱭᱟ ᱨᱤᱫ ᱠᱟᱛᱮ
ᱟᱹᱰᱤ ᱪᱮᱦᱨᱟ ᱜᱚᱝᱠᱮ ᱟᱹᱰᱤ ᱪᱮᱦᱨᱟ ᱜᱚᱢᱠᱮ ᱨᱟᱯᱟᱜ ᱨᱮᱱᱟᱜ ᱦᱳᱭ ᱜᱚᱝᱠᱮ ᱡᱟᱦᱟᱸ ᱡᱤᱱᱤᱥ ᱜᱮ ᱨᱟᱯᱟᱜ ᱨᱮᱱᱟᱜ ᱫᱚ ᱟᱹᱰᱤ ᱪᱮᱦᱨᱟ ᱥᱤᱵᱤᱞᱟ ᱟᱢ ᱟᱵᱤᱱ ᱦᱟᱸᱜ ᱵᱤᱞᱟᱹᱛᱤ ᱨᱟᱯᱟᱜᱽ ᱵᱤᱱ ᱵᱮᱸᱜᱟᱲ ᱨᱟᱯᱟᱜᱽ ᱵᱤᱱ ᱨᱟᱯᱟᱜ ᱡᱤᱱᱤᱥ ᱫᱚ ᱜᱚᱝᱠᱮ ᱟᱹᱰᱤ ᱪᱮᱦᱨᱟ ᱥᱮᱵᱮᱞ
ᱦᱮᱸ ᱜᱚᱝᱠᱮ ᱨᱟᱯᱟᱜ ᱡᱤᱱᱤᱥ ᱫᱚ ᱥᱮᱵᱮᱞ ᱜᱮᱭᱟ ᱡᱟᱦᱟᱸ ᱞᱮᱠᱟᱱ ᱡᱤᱱᱤᱥ ᱜᱮ ᱜᱚᱢᱠᱮ ᱨᱟᱯᱟᱜ ᱡᱤᱱᱤᱥ ᱫᱚ ᱥᱮᱵᱮᱞ ᱜᱮᱭᱟ ᱜᱚᱝᱠᱮ ᱟᱨ ᱟᱹᱞᱤᱧ ᱫᱚ ᱩᱱᱠᱩ ᱠᱟᱴᱠᱚᱢ ᱫᱚ ᱩᱛᱩ ᱠᱟᱛᱮᱫ ᱞᱮᱴᱚ ᱠᱟᱛᱮᱫ ᱦᱚᱞᱤᱧ ᱡᱚᱢ ᱵᱟᱲᱟ ᱠᱟᱜ ᱠᱚᱜᱮᱭᱟ
ᱞᱮᱴᱚ ᱟᱛᱮᱫ ᱦᱚᱸᱠᱚ ᱡᱚᱢ ᱠᱚᱜᱮᱭᱟ ᱜᱚᱢᱠᱮ ᱠᱟᱴᱠᱚᱡ
ᱦᱮᱸ ᱜᱚᱢᱠᱮ ᱞᱮᱴᱚ ᱟᱛᱮᱜ ᱠᱚ ᱡᱚᱢ ᱠᱚᱣᱟ
ᱚ ᱜᱚᱝᱠᱮ ᱤᱥᱤᱱ ᱵᱟᱥᱟᱝ ᱦᱚᱸ ᱩᱱᱟᱹᱜ ᱵᱟᱹᱞᱤᱧ ᱵᱟᱲᱟᱭᱟ ᱪᱮᱜᱠᱟ ᱵᱷᱟᱵ ᱛᱮ ᱠᱚ ᱞᱮᱴᱚ ᱠᱚᱣᱟ ᱡᱚᱢ ᱫᱚᱞᱤᱧ ᱜᱟᱱᱼᱟ ᱜᱚᱢᱠᱮ ᱢᱮᱱᱠᱷᱟᱱ ᱤᱥᱤᱱ ᱵᱟᱥᱟᱝ ᱜᱮ ᱦᱟᱸᱜ ᱞᱤᱧ ᱡᱟᱞᱟ ᱜᱚᱫᱚᱜᱼᱟ
ᱛᱚᱠᱷᱚᱱ ᱫᱚ ᱩᱱᱟᱹᱜ ᱫᱚ ᱵᱟᱝ ᱠᱳᱥᱴᱚ ᱜᱮᱭᱟ ᱜᱚᱝᱠᱮ ᱤᱥᱤᱱ ᱵᱟᱥᱟᱝ ᱫᱚ ᱤᱥᱤᱱ ᱵᱟᱥᱟᱝ ᱥᱩᱱᱩᱢ ᱵᱤᱱ ᱥᱩᱱᱩᱢ ᱵᱤᱱ ᱞᱟᱜᱟᱣᱟᱜᱼᱟ ᱞᱚᱞᱚ ᱦᱚᱪᱚᱣᱟᱜ ᱵᱤᱱ ᱢᱟᱨᱤᱪ ᱵᱤᱱ ᱞᱟᱜᱟᱣ ᱟᱜᱼᱟ
ᱞᱮᱴᱚ ᱨᱮᱫᱚ ᱢᱚᱭᱫᱟ ᱠᱚ ᱢᱮᱥᱟᱣᱟᱜ ᱟ ᱥᱮ ᱪᱮᱫ ᱜᱚᱝᱠᱮ
ᱢᱚᱭᱫᱟ ᱫᱚ ᱵᱟᱝ ᱜᱚᱢᱠᱮ
ᱟᱴᱟ ᱥᱮ ᱪᱮᱫ ᱜᱚᱢᱠᱮ
ᱦᱳᱭ ᱟᱴᱟ ᱦᱚᱞᱚᱝ
ᱚ ᱟᱪᱪᱷᱟ ᱟᱪᱪᱷᱟ ᱟᱪᱪᱷᱟ ᱦᱮᱸ ᱜᱚᱝᱠᱮ ᱵᱟᱰᱟᱭ ᱦᱚᱸ ᱵᱟᱹᱞᱤᱧ ᱵᱟᱲᱟᱭᱟ ᱟᱨ ᱦᱟᱸᱜ ᱡᱚᱢ ᱫᱚ ᱥᱟᱱᱟ ᱞᱤᱧᱟ ᱢᱮᱱᱠᱷᱟᱱ ᱠᱟᱹᱢᱤ ᱫᱚ ᱦᱟᱸᱜ ᱵᱟᱹᱞᱤᱧ ᱵᱟᱲᱟᱭᱟ ᱢᱟᱱᱮ ᱡᱚᱢ ᱥᱚᱢᱚᱭ ᱫᱚᱞᱤᱧ ᱞᱟᱦᱟ ᱵᱟᱲᱟ ᱠᱟᱱᱟ ᱜᱚᱢᱠᱮ ᱠᱟᱹᱢᱤ ᱥᱚᱢᱚᱭ ᱜᱮ ᱦᱟᱸᱜ ᱟᱫᱚ ᱛᱟᱭᱚᱢ ᱵᱟᱲᱟ ᱠᱟᱱᱟᱞᱤᱧ ᱜᱚᱢᱠᱮ ᱠᱟᱢᱤ ᱥᱚᱢᱚᱭ ᱡᱟᱦᱟᱱᱟᱜ ᱠᱟᱢᱤ ᱥᱚᱢᱚᱭ ᱦᱚᱸ ᱦᱟᱹᱱᱮᱜ ᱫᱤᱱ ᱦᱚᱸ ᱵᱷᱤᱛᱟᱹ ᱪᱟᱴᱟᱣ ᱦᱩᱭᱱᱟ ᱥᱮᱫᱤᱱ ᱫᱚ ᱤᱭᱟᱹ ᱚᱱᱮ ᱤᱭᱟᱹ ᱛᱟᱠᱚ ᱦᱮᱡ ᱞᱮᱱᱟ ᱛᱚ ᱜᱚᱝᱠᱮ ᱢᱟᱱᱮ ᱞᱟᱸᱫᱟ ᱜᱟᱱᱚᱜ ᱦᱚᱲ ᱠᱚ ᱦᱮᱡ ᱞᱮᱱᱟᱛᱚ ᱟᱫᱚ ᱟᱹᱞᱤᱧ ᱦᱚᱸ ᱦᱟᱸᱜ ᱨᱟᱹᱥᱠᱟᱹ ᱢᱚᱱᱮ ᱛᱮᱞᱤᱧ ᱠᱟᱹᱢᱤ ᱠᱮᱫᱟ ᱦᱟᱸᱜ ᱵᱟᱨ ᱵᱤᱜᱷᱟᱹ ᱮᱠᱞᱟᱛᱮ ᱵᱟᱨ ᱵᱤᱜᱷᱟᱹ ᱛᱷᱮᱠᱮ ᱟᱲᱟᱭ ᱵᱤᱜᱷᱟᱹ ᱜᱟᱱ ᱦᱳᱭᱳᱜᱼᱟ ᱦᱟᱸᱜ
ᱜᱚᱝᱠᱮ ᱟᱯᱮ ᱥᱮᱫ ᱫᱟᱜ ᱡᱟᱹᱯᱩᱫ ᱫᱤᱱ ᱛᱚ ᱜᱚᱝᱠᱮ ᱟᱯᱮ ᱥᱮᱫ ᱫᱚ ᱳᱫ ᱠᱚ ᱯᱩᱴᱠᱟᱹ ᱠᱚᱠᱚ ᱧᱮᱞᱚᱜ ᱠᱟᱱᱟ ᱥᱮ ᱵᱟᱝ
ᱩᱫ ᱯᱩᱴᱠᱟᱹ ᱩᱫ ᱯᱩᱴᱠᱟᱹ ᱫᱚ ᱜᱚᱢᱠᱮ ᱮᱸ ᱵᱤᱨ ᱦᱟᱸᱜ ᱞᱤᱧ ᱪᱟᱞᱟᱣ ᱞᱮᱱᱟ ᱵᱤᱨ ᱨᱮ ᱪᱟᱞᱟᱣᱛᱮᱜ ᱯᱩᱴᱠᱟᱹ ᱫᱚ ᱦᱟᱸᱜ ᱢᱟ ᱵᱟᱹᱞᱤᱧ ᱴᱷᱟᱹᱣᱠᱟᱹᱭ ᱩᱫ ᱩᱫ ᱫᱚᱠᱚ ᱧᱟᱢᱚᱜ ᱠᱟᱱᱟ ᱜᱚᱢᱠᱮ ᱩᱫ ᱫᱚ ᱟᱹᱰᱤ ᱪᱮᱦᱨᱟ ᱡᱚᱢ ᱛᱮᱦᱚᱸ ᱵᱩᱡᱷᱟᱹᱜᱼᱟ ᱯᱩᱴᱠᱟᱹ ᱫᱚ ᱵᱟᱹᱞᱤᱧ ᱴᱷᱟᱹᱣᱠᱟᱹᱭᱟ ᱜᱚᱢᱠᱮ
ᱜᱚᱝᱠᱮ ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ ᱯᱮ
ᱟᱞᱮ ᱫᱚ ᱜᱚᱢᱠᱮ ᱢᱟᱱᱮ ᱦᱤᱸᱛᱳᱜ ᱫᱚ ᱥᱚᱦᱚᱨ ᱵᱟᱡᱟᱨ ᱨᱤᱞᱤᱧ ᱛᱟᱦᱮᱱᱟ ᱟᱫᱚ ᱟᱹᱛᱳ ᱫᱤᱥᱚᱢ ᱛᱟᱞᱮ ᱫᱚ ᱦᱟᱸᱜ ᱦᱟᱱᱮ ᱵᱤᱨ ᱫᱤᱥ ᱵᱤᱨ ᱫᱤᱥᱚᱢ ᱥᱮᱜ ᱜᱮ ᱦᱟᱸᱜ
ᱚᱸ ᱜᱚᱢᱠᱮ ᱜᱚᱢᱠᱮ ᱯᱩᱴᱠᱟᱹ ᱫᱚ ᱦᱩᱭᱩᱜ ᱠᱟᱱᱟ ᱠᱚ ᱩᱝᱠᱩ ᱦᱚᱸ ᱤᱭᱟᱹ ᱚᱛ ᱞᱟᱛᱟᱨ ᱨᱮᱠᱚ ᱛᱟᱦᱮᱱ ᱜᱮᱭᱟ ᱯᱩᱴᱠᱟᱹ ᱫᱚ ᱵᱮᱥᱤ ᱵᱤᱨ ᱫᱤᱥᱚᱢ ᱠᱚ ᱦᱳᱭᱳᱜ ᱜᱮᱭᱟ ᱟᱞᱮᱫᱚ ᱢᱟ ᱵᱤᱞᱟᱹᱛ ᱫᱤᱥᱚᱢ ᱦᱚᱲ ᱯᱩᱴᱠᱟᱹ ᱢᱟ ᱮᱸ ᱵᱟᱞᱮ ᱧᱟᱢ ᱠᱚᱜᱮᱭᱟ ᱠᱤᱱ ᱡᱚᱢ ᱫᱚᱞᱮ ᱡᱚᱢ ᱵᱟᱲᱟ ᱠᱟᱜ ᱠᱚᱜᱮᱭᱟ ᱯᱩᱴᱠᱟᱹ
ᱟᱪᱪᱷᱟ ᱩᱝᱠᱩ ᱫᱚ ᱢᱟᱱᱮ ᱡᱤᱣᱤ ᱢᱟᱱᱮ ᱪᱮᱞᱮ ᱛᱟᱲᱟᱢ ᱵᱟᱲᱟᱭᱟᱠᱚ ᱥᱮ ᱪᱮᱞᱮ ᱜᱚᱢᱠᱮ ᱦᱟᱱᱟ
ᱠᱟ ᱱᱩᱠᱩ ᱩᱫ ᱞᱮᱠᱟ ᱜᱮᱠᱚ ᱠᱚ ᱦᱳᱭᱳᱜ ᱜᱮᱭᱟ ᱠᱚ
ᱳᱜ ᱞᱮᱠᱟ ᱚᱛ ᱪᱮᱛᱟᱱ ᱨᱮᱠᱚ ᱚᱢᱚᱱᱚᱜᱼᱟ ᱵᱟᱝ ᱞᱟᱹᱭᱫᱟᱞᱤᱧ ᱜᱚᱢᱠᱮ ᱡᱟᱦᱟᱸ ᱯᱩᱴᱠᱟᱹ ᱠᱟᱛᱷᱟ ᱟᱵᱤᱱ ᱵᱤᱱ ᱢᱮᱱᱫᱟ ᱚᱱᱟ ᱫᱚ ᱦᱟᱸᱜ ᱢᱟᱱᱮ ᱚᱛ ᱪᱮᱛᱟᱱ ᱨᱮᱜᱮ ᱦᱟᱸᱜ ᱠᱚ ᱦᱳᱭᱳᱜᱼᱟ ᱥᱮ ᱪᱮᱫ ᱞᱮᱠᱟ
ᱦᱮᱸ ᱜᱚᱝᱠᱮ ᱯᱩᱴᱠᱟᱹ ᱫᱚ ᱦᱳᱭᱳᱜ ᱠᱟᱱᱟ ᱚᱛ ᱪᱮᱛᱟᱱ ᱚᱛ ᱪᱮᱛᱟᱱ ᱫᱚ ᱵᱟᱝ ᱩᱱᱠᱩ ᱫᱚ ᱚᱛ ᱠᱷᱚᱱ ᱦᱟᱞᱠᱟ ᱠᱟᱹᱴᱤᱡ ᱞᱟᱛᱟᱨ ᱨᱮᱠᱚ ᱛᱟᱦᱮᱱᱟ ᱯᱩᱴᱠᱟᱹ ᱫᱚ ᱯᱩᱴᱠᱟᱹ ᱫᱚ ᱵᱮᱥᱤ ᱜᱚᱝᱠᱮ ᱞᱮᱴᱚ ᱠᱟᱛᱮᱜ ᱥᱚᱲᱮ ᱠᱟᱛᱮᱚᱜ ᱥᱟᱫᱚᱢ ᱟᱹᱰᱤᱴᱟᱹᱜ ᱠᱚ ᱥᱮᱵᱮᱞᱟ ᱜᱚᱝᱠᱮ
ᱛᱟᱦᱚᱞᱮ ᱜᱚᱝᱠᱮ ᱟᱵᱤᱱ ᱛᱟᱦᱚᱞᱮ ᱯᱩᱴᱟᱹ ᱫᱚ ᱪᱤᱠᱟᱹᱛᱮᱵᱤᱱ ᱵᱩᱡᱷᱟᱹᱣᱟ ᱜᱚᱝᱠᱮ ᱡᱮ ᱚᱛ ᱞᱟᱛᱟᱨ ᱨᱮ ᱛᱟᱦᱮᱱᱟ ᱟᱵᱤᱱ ᱛᱚ ᱵᱩᱡ ᱦᱩᱭᱩᱜ ᱛᱟᱵᱤᱱᱟ ᱡᱮ ᱱᱚᱸᱰᱮ ᱯᱩᱴᱠᱟᱹ ᱢᱮᱱᱟᱜᱼᱟ ᱛᱟᱦᱚᱞᱮ ᱜᱚᱢᱠᱮ ᱚᱛ ᱞᱟᱛᱟᱨ ᱨᱮ ᱛᱟᱦᱮᱱ ᱠᱷᱟᱱ ᱢᱟ ᱵᱟᱝ ᱵᱩᱡᱩᱜᱼᱟ ᱪᱤᱠᱟᱹᱛᱤᱵᱤᱱ ᱵᱩᱡᱷᱟᱹᱣᱟ ᱡᱮ ᱱᱚᱸᱰᱮ ᱯᱩᱴᱟᱹ ᱢᱮᱱᱟᱜᱼᱟ
ᱦᱸ ᱯᱩᱴ ᱠᱟᱹ ᱠᱚ ᱚᱰᱳᱝ ᱚᱜ-ᱟ ᱦᱟᱞ ᱢᱟ ᱚᱛ ᱠᱷᱚᱱ ᱠᱟᱹᱡ ᱪᱟᱞᱟᱜ ᱦᱟᱞᱠᱟ ᱨᱟᱠᱟᱵ ᱠᱚᱣᱟ ᱠᱚ ᱜᱳᱞ ᱜᱳᱞ ᱛᱚ ᱦᱟᱞᱠᱟ ᱠᱟᱹᱴᱤᱡ ᱨᱟᱠᱟᱵ ᱠᱚᱣᱟ ᱠᱚ ᱵᱩᱡᱷᱟᱹᱣ ᱧᱚᱜ ᱡᱟᱦᱟ ᱩᱰᱩᱡ ᱟᱨ ᱜᱚᱝᱠᱮ ᱥᱟᱱᱟᱢ ᱦᱚᱲ ᱫᱚ ᱯᱷᱩᱴᱠᱟᱹ ᱥᱮ ᱚᱛ ᱫᱚ ᱵᱟᱠᱚ ᱧᱤᱧᱟᱢᱟ ᱞᱮᱭᱟ ᱠᱚ
ᱟᱪᱪᱷᱟ ᱪᱤᱠᱟᱹ ᱜᱚᱝᱠᱮ ᱚᱱᱟᱫᱚ ᱵᱚᱸᱜᱟ ᱵᱩᱨᱩ ᱵᱮᱯᱟᱨ ᱢᱮᱱᱟᱜᱼᱟ ᱥᱮ ᱪᱮᱫ ᱠᱟ
ᱵᱟᱝ ᱜᱚᱝᱠᱮ ᱥᱮᱫᱟᱭ ᱦᱚᱲ ᱠᱚ ᱞᱮᱭᱟ ᱛᱚ ᱵᱟᱹᱱ ᱫᱟᱲᱮᱭᱟᱜ, ᱟᱞᱤᱧ ᱫᱚ ᱟᱹᱞᱤᱧᱟᱜ ᱢᱚᱞᱚᱱ ᱫᱚ ᱟᱹᱰᱤᱜ ᱜᱮ ᱵᱟᱹᱲᱤᱡ ᱜᱤᱭᱟᱹ ᱜᱚᱢᱠᱮ ᱟᱹᱞᱤᱧᱟᱜ ᱢᱚᱞᱚᱝ ᱨᱮᱫᱚ ᱩᱫ ᱦᱚᱸ ᱵᱟᱹᱱᱩᱜᱼᱟ ᱯᱩᱴᱠᱟᱹ ᱦᱚᱸ ᱵᱟᱹᱱᱩᱜᱼᱟ,
ᱛᱟᱦᱚᱞᱮ ᱜᱚᱢᱠᱮ ᱧᱮᱞ ᱫᱚ ᱦᱟᱸᱜ ᱚᱠᱟᱨᱮᱵᱤᱱ ᱧᱮᱞ ᱵᱟᱲᱟ ᱠᱮᱫᱟ ᱦᱟᱱᱟ ᱫᱚᱠᱟᱱ ᱠᱚᱨᱮᱜ ᱜᱮ?
ᱵᱟᱝ ᱜᱚᱝᱠᱮ ᱚᱲᱟᱜ ᱦᱚᱲ ᱠᱚ ᱧᱟᱢ ᱵᱟᱲᱟᱭᱟ, ᱡᱟ ᱠᱚ ᱳᱫᱽ ᱠᱚ ᱟᱹᱜᱩ ᱵᱟᱲᱟᱭᱠᱚ ᱞᱟᱫ ᱠᱟᱛᱮᱜ ᱦᱚᱸ ᱥᱤᱵᱤᱞ ᱜᱮᱭᱟ ᱫᱚᱢᱮ ᱟᱨ ᱩᱛᱩ ᱠᱟᱛᱮᱜ ᱦᱚᱸ, ᱫᱷᱮᱨ ᱧᱚᱜ ᱩᱫ ᱛᱟᱦᱮᱱ ᱠᱷᱟᱱ ᱫᱚ ᱥᱳᱲᱮ ᱜᱮᱭᱟᱞᱮ, ᱜᱚᱝᱠᱮ ᱩᱫ ᱫᱚ ᱟᱹᱰᱤ ᱪᱮᱦᱨᱟ ᱥᱮᱵᱮᱞᱚᱜᱼᱟ ᱟᱹᱰᱤ ᱪᱮᱦᱨᱟ᱾
ᱟᱪᱪᱷᱟ ᱟᱪᱪᱷᱟ ᱦᱮᱸ ᱱᱚᱢᱠᱮ ᱩᱫ ᱫᱚ ᱦᱟᱸᱜ ᱟᱹᱞᱤᱧ ᱦᱚᱸᱜ ᱢᱟᱢᱟ ᱚᱲᱟᱜ ᱠᱚᱞᱤᱧ ᱪᱟᱞᱟᱜ ᱜᱮᱭᱟ ᱢᱟᱢᱟ ᱚᱲᱟᱜ ᱥᱮᱫ ᱫᱚ ᱦᱟᱸᱜ ᱫᱚᱢᱮ ᱵᱤᱨ, ᱵᱩᱨᱩ ᱟᱫᱚ ᱦᱟᱸᱜ ᱢᱟᱢᱟᱭᱩ ᱦᱟᱸᱜ ᱯᱛᱛᱮᱠ ᱵᱟᱨ ᱜᱮ ᱦᱟᱱᱮ ᱳᱫᱽ ᱮ ᱩᱛᱩᱭᱟ ᱮᱢᱚᱱ ᱪᱮᱨᱦᱟᱭ ᱩᱛᱩᱭᱟ ᱜᱚᱢᱠᱮ ᱢᱟᱱᱮ ᱡᱮᱞ ᱦᱚᱸᱭ ᱯᱟᱨᱚᱢ ᱜᱚᱜ ᱠᱟᱭᱟ ᱡᱮᱞ ᱨᱮᱱᱟᱜ ᱡᱟᱦᱟᱸ ᱴᱮᱥᱴ ᱚᱱᱟ ᱡᱮᱞ ᱨᱮᱱᱟᱜ ᱥᱚ ᱥᱚᱱᱫᱷᱟᱲ ᱦᱚᱸᱭ ᱯᱟᱨᱚᱢ ᱜᱚᱜ ᱠᱟᱭᱟ ᱚᱝᱠᱟ ᱢᱟᱢᱟᱭᱩᱭ ᱩᱛᱩᱭᱟ᱾ ᱟᱫᱚ ᱚᱸᱰᱮ ᱜᱮᱞᱤᱧ ᱵᱩᱡᱽ ᱠᱤᱫᱟ ᱡᱮ ᱢᱟᱱᱮ ᱩᱫ ᱦᱟᱸᱜ ᱪᱮᱫ ᱠᱟ ᱩᱫ ᱨᱮᱱᱟᱜ ᱜᱚᱱᱚᱝ ᱪᱮᱫ ᱞᱮᱠᱟ ᱩᱫ ᱨᱮᱱᱟᱜ ᱛᱤᱱᱟᱹᱜ ᱵᱷᱮᱞᱩ ᱢᱮᱱᱟᱜᱼᱟ ᱟᱵᱚ ᱟᱵᱚ ᱦᱚᱲ ᱪᱮᱛᱟᱱ ᱨᱮ ᱥᱮ ᱟᱵᱚ ᱚᱱᱠᱟ ᱪᱷᱟᱛᱤᱠ ᱞᱮᱠ ᱪᱷᱟᱛᱤᱠ ᱦᱚᱲ ᱪᱮᱛᱟᱱ ᱨᱮ ᱟᱵᱚ ᱥᱩᱢᱩᱝ ᱫᱚ ᱵᱟᱝ ᱜᱚᱢᱠᱮ ᱪᱷᱟᱹᱛᱤᱠ ᱠᱚᱛᱚ ᱠᱚ ᱡᱚᱢ ᱜᱮᱭᱟ ᱟᱯᱮᱥᱮᱜ ᱵᱟᱠᱚ ᱡᱚᱢᱟ ᱪᱷᱟᱹᱛᱤᱠ ᱠᱚ?
ᱦᱮᱸ ᱜᱚᱢᱠᱮ ᱪᱷᱟᱹᱛᱤᱠ ᱠᱚᱫᱚ ᱠᱚ ᱡᱚᱢ ᱜᱮᱭᱟ᱾
ᱦᱳᱭ ᱦᱳᱭ ᱦᱳᱭ ᱜᱚᱢᱠᱮ ᱡᱟᱦᱟᱸᱭ ᱵᱟᱭ ᱡᱚᱢ ᱠᱟᱫᱟ ᱜᱚᱢᱠᱮ ᱱᱤᱭᱟᱹ ᱳᱫ ᱯᱩᱴᱠᱟᱹ ᱩᱱᱤ ᱫᱚ ᱱᱤᱭᱟᱹ ᱨᱮᱱᱟᱜ ᱡᱟᱦᱟᱸ ᱛᱤᱱᱟᱹᱜ ᱟᱞᱟᱝᱞᱟᱝ ᱢᱮᱛᱟᱭ ᱡᱮ ᱱᱤᱭᱟ ᱫᱚ ᱱᱚᱝᱠᱟ ᱦᱮᱲᱮᱢᱢᱟ ᱥᱮ ᱱᱚᱝᱠᱟ ᱥᱤᱵᱤᱞᱟ, ᱩᱱᱤ ᱫᱚ ᱚᱱᱟ ᱨᱮᱱᱟᱜ ᱵᱷᱮᱞᱩ ᱫᱚ ᱵᱟᱭ ᱵᱩᱡᱷᱟᱹᱣ ᱧᱟᱢᱟ ᱜᱚᱢᱠᱮᱱᱚᱭᱚᱭ ᱡᱮᱢᱚᱱ ᱟᱞᱟᱝᱞᱟᱝ ᱡᱚᱢ ᱟᱠᱟᱫᱟ, ᱟᱞᱟᱝ ᱫᱚ ᱚᱱᱟ ᱨᱮᱱᱟᱜ ᱵᱷᱮᱞᱩ ᱥᱮ ᱜᱚᱱᱚᱝ ᱥᱮ ᱥᱟᱵ ᱰᱟᱜ ᱞᱟᱝ ᱵᱩᱡ ᱧᱟᱢ ᱮᱫᱟ ᱟᱨ ᱡᱟᱦᱟᱸᱭ ᱟᱸᱡᱚᱢ ᱫᱚ ᱞᱮᱭᱚ ᱛᱟᱦᱚᱞᱮ ᱱᱚᱝᱠᱟ ᱥᱤᱵᱤᱞᱟ᱾
ᱜᱚᱢᱠᱮ ᱳᱫᱽ ᱜᱚᱢᱠᱮ ᱳᱫᱽ ᱵᱤᱱ ᱡᱚᱢ ᱵᱟᱲᱟ ᱠᱟᱫᱟ ᱞᱟᱺᱫᱽ ᱠᱟᱛᱮ?
ᱞᱟᱺᱫᱽ ᱟᱛᱮᱫ ᱛᱚ ᱜᱚᱢᱠᱮ ᱟᱹᱞᱤᱧ ᱛᱚ ᱦᱟᱸᱜ ᱛᱚ ᱟᱜᱮ ᱨᱮᱞᱤᱧ ᱢᱮᱛᱟᱜ ᱵᱤᱱᱟ ᱟᱹᱞᱤᱧ ᱫᱚ ᱦᱟᱸᱜ ᱤᱥᱤᱱ ᱵᱟᱥᱟᱝ ᱛᱮᱫᱚ ᱦᱟᱸᱜ ᱞᱤᱧ ᱛᱟᱭᱚᱢ ᱧᱚᱜ ᱜᱮᱭᱟ᱾ ᱡᱚᱢ ᱥᱮᱫ ᱠᱷᱚᱱᱟᱜ ᱫᱚᱞᱤᱧ ᱞᱟᱦᱟ ᱜᱮᱭᱟ, ᱟᱫᱚ ᱢᱟᱢᱟᱭᱩ ᱦᱚᱸ ᱚᱱᱠᱟᱛᱮ ᱞᱟᱦᱟ ᱛᱮᱫᱚ ᱵᱟᱭ ᱡᱚᱢ ᱦᱚᱪᱚ ᱟᱠᱟᱫ ᱞᱤᱧᱟ ᱜᱚᱢᱠᱮ᱾ ᱩᱛᱩ ᱠᱟᱛᱮᱫ ᱞᱤᱧ ᱡᱚᱢ ᱟᱠᱟᱫᱟ᱾
ᱠᱩ ᱢᱤᱫ ᱫᱷᱟᱣ ᱵᱤᱱ ᱢᱮᱛᱟᱭᱟ ᱞᱟᱺᱫᱽ ᱠᱟᱛᱮ ᱜᱚᱢᱠᱮ ᱞᱟᱺᱫᱽ ᱠᱟᱛᱮ ᱦᱚᱸ ᱟᱹᱰᱤ ᱪᱟᱲ ᱥᱤᱵᱮᱞ ᱜᱮᱭᱟ᱾ ᱦᱮᱸ ᱜᱚᱢᱠᱮ ᱟᱰᱤ ᱪᱟᱲ ᱥᱮᱵᱮᱞᱟ ᱞᱟᱺᱫᱽ ᱠᱟᱛᱮ᱾ ᱟᱨ ᱩᱛᱩ ᱠᱟᱛᱮᱜ ᱢᱟ ᱟᱨᱚ ᱪᱟᱲ ᱥᱤᱵᱤᱞ ᱜᱮᱭᱟ ᱜᱚᱢᱠᱮ᱾
ᱜᱚᱢᱠᱮ ᱞᱟᱫᱽ ᱫᱚ ᱚᱠᱟ ᱠᱚ ᱢᱮᱛᱟᱜᱼᱟ? ᱚᱠᱟ ᱵᱷᱟᱵᱽᱛᱮ ᱠᱚᱨᱟᱣ ᱞᱮᱱᱠᱷᱟᱱ ᱚᱱᱟ ᱫᱚ ᱞᱟᱺᱫᱽ ᱠᱟᱱᱟ ᱜᱚᱢᱠᱮ?
ᱜᱚᱝᱠᱮ ᱞᱟᱫᱽ ᱫᱚ ᱦᱩᱭᱩᱜ ᱠᱟᱱᱟ ᱥᱟᱠᱟᱢ ᱨᱮ ᱯᱚᱴᱚᱢ ᱠᱟᱛᱮᱜ ᱡᱟᱦᱟ ᱛᱮᱠᱮ ᱤᱥᱤᱱᱟᱜ ᱫᱚ ᱚᱱᱟᱜᱮ ᱞᱟᱫᱽ ᱜᱚᱢᱠᱮ,
ᱛᱤᱠᱤ ᱢᱟᱱᱮ ᱪᱮᱫ ᱜᱚᱢᱠᱮ?
ᱮᱢᱚᱱ ᱮᱢᱚᱱ ᱠᱟᱛᱷᱟᱞᱤᱧ ᱟᱸᱡᱚᱢᱮᱫᱟ ᱜᱚᱢᱠᱮ ᱡᱟᱦᱟᱸ ᱫᱚ ᱟᱹᱞᱤᱧ ᱵᱟᱲᱟᱭ ᱜᱮ ᱵᱟᱹᱞᱤᱧ ᱵᱟᱲᱟᱭᱟ᱾
ᱜᱚᱢᱠᱮ ᱞᱟᱫᱽ ᱫᱚ ᱞᱟᱫᱽ ᱫᱚ ᱦᱩᱭᱩᱜ ᱠᱟᱱᱟ ᱥᱟᱠᱟᱢ ᱯᱚᱴᱚᱢ ᱠᱟᱛᱮᱜ ᱜᱚᱝᱠᱮ ᱵᱤᱨ ᱫᱤᱥᱚᱢ ᱦᱚᱲ ᱥᱟᱨᱡᱚᱢ ᱥᱟᱠᱟᱢ ᱠᱚᱨᱮ ᱯᱚᱴᱚᱢ ᱠᱟᱛᱮᱫ ᱵᱟᱯᱮ ᱞᱟᱫᱽ ᱵᱟᱲᱟᱭᱜᱮᱭᱟ?
ᱵᱟᱝ ᱜᱚᱢᱠᱮ ᱢᱟᱱᱮ ᱞᱟᱫᱽ ᱫᱚᱞᱮ ᱞᱟᱫ ᱜᱮᱭᱟ ᱜᱚᱢᱠᱮ ᱟᱹᱞᱤᱧᱦᱚᱸ ᱵᱟᱦᱮᱨᱮᱞᱤᱧ ᱛᱟᱦᱮᱱᱟ ᱚᱱᱟ ᱥᱚᱦᱚᱨ ᱵᱟᱡᱟᱨ ᱞᱤᱧ ᱛᱟᱦᱮᱱᱟ᱾ ᱟᱫᱚ ᱦᱟᱸᱜ ᱩᱱᱟᱹᱜ ᱜᱮᱭᱟᱱ ᱥᱮᱫ ᱠᱷᱚᱱᱟᱜ ᱫᱚᱞᱤᱧ ᱞᱤᱪᱟᱹᱲ ᱜᱮᱭᱟ᱾ ᱟᱫᱚ ᱥᱟᱠᱟᱢ ᱨᱮ ᱯᱚᱴᱞᱟ ᱦᱩᱭᱱᱟ ᱦᱮᱸ ᱚᱱᱟ ᱫᱚ ᱢᱟᱱᱮ ᱥᱮᱸᱜᱮᱞ ᱞᱟᱛᱟᱨ ᱨᱮ ᱵᱟᱭ ᱦᱩᱭᱩᱜᱼᱟ ᱥᱮ ᱪᱮᱫᱞᱮᱠᱟ?
ᱦᱳᱭ ᱜᱚᱢᱠᱮ ᱥᱮᱸᱜᱮᱞ ᱞᱟᱛᱟᱨ ᱨᱮ ᱵᱟᱭ ᱠᱟᱜ ᱦᱩᱭᱩᱜᱳᱼᱟ ᱟᱸᱜᱨᱟ ᱨᱮ ᱛᱚᱯᱟ ᱠᱟᱜ ᱦᱩᱭᱩᱜᱼᱟ᱾
ᱛᱚᱯᱟᱜᱟᱜ ᱦᱩᱭᱩᱜᱼᱟ ᱢᱟᱱᱮ ᱚᱱᱟᱜᱮ ᱠᱟᱹᱴᱤᱡ ᱯᱟᱸᱪ ᱫᱚᱥ ᱢᱤᱱᱤᱴ ᱯᱚᱨᱮ ᱵᱚᱱ ᱨᱟᱠᱟᱵ ᱚᱱᱟᱜᱮ ᱞᱟᱫᱽ?
ᱦᱳᱭ ᱜᱚᱢᱠᱮ ᱚᱱᱟᱜᱮ ᱞᱟᱫᱽ᱾
ᱟᱪᱪᱷᱟ ᱢᱤᱫᱴᱮᱱ ᱵᱷᱟᱵᱽ ᱥᱮ ᱪᱮᱫ ᱢᱤᱫᱴᱮᱱ ᱵᱤᱱ ᱢᱮᱱ ᱠᱮᱫ ᱫᱚ ᱜᱚᱢᱠᱮ ᱚᱱᱟᱴᱟᱜ ᱫᱚ ᱪᱮᱫ ᱠᱟᱱᱟ?
ᱜᱚᱢᱠᱮ ᱵᱷᱟᱵᱽ ᱫᱚ ᱛᱮᱠᱮ ᱛᱮᱠᱮ᱾
ᱚ ᱛᱤᱠᱤ ᱛᱤᱠᱤ ᱫᱚ ᱪᱮᱫ ᱠᱟᱱᱟ ᱜᱚᱢᱠᱮ ᱦᱚᱭ ᱚᱱᱟ ᱫᱚ?
ᱛᱮᱠᱮ ᱫᱚ ᱜᱚᱢᱠᱮ ᱵᱷᱟᱯ ᱴᱟᱭᱤᱯᱞᱮᱠᱟ ᱜᱮ ᱚᱱᱟ ᱫᱚ ᱛᱮᱠᱮ ᱮ ᱥᱤᱫᱫᱚ ᱚᱥᱤᱫᱫᱚ
ᱚ ᱥᱤᱫ ᱫᱚᱞ ᱵᱩᱡᱟᱹᱣ ᱟᱞᱤᱧ ᱵᱩᱡᱷᱟᱹᱣ᱾
ᱦᱳᱭ ᱚᱱᱟᱜᱮ ᱛᱮᱠᱮ ᱚᱱᱟᱜᱮ ᱛᱮᱠᱮ ᱜᱚᱢᱠᱮ
ᱟᱪᱪᱷᱟ ᱟᱪᱪᱷᱟ ᱟᱪᱪᱷᱟ ᱟᱪᱪᱷᱟ ᱚᱭ ᱵᱩᱡᱽ ᱠᱮᱫᱤᱧ ᱟᱫᱚ ᱜᱚᱢᱠᱮ ᱚᱱᱠᱟ ᱵᱷᱟᱵ ᱛᱮ ᱤᱭᱟᱹ ᱦᱚᱸ ᱵᱟᱝ ᱦᱩᱭ ᱟᱠᱟᱱᱟ ᱥᱮ ᱚᱱᱟᱛᱮ ᱱᱟᱜ ᱩᱱᱟᱹᱜ ᱫᱚ ᱦᱟᱜ ᱵᱟᱹᱞᱤᱧ ᱵᱟᱲᱟᱭᱟ
ᱜᱚᱢᱠᱮ ᱟᱵᱤᱱ ᱫᱚ ᱥᱚᱦᱚᱨ ᱵᱟᱡᱟᱨ